ᱦᱮᱞᱳ,
ᱜᱚᱢᱠᱮ ᱨᱚᱲ, ᱦᱮᱸ ᱜᱚᱢᱠᱮ ᱨᱚᱲ ᱟᱸᱡᱚᱢᱚᱜ ᱠᱟᱱᱟ? ᱦᱮᱞᱳ ᱦᱮᱞᱳ, ᱦᱟᱸ, ᱜᱚᱢᱠᱮ ᱵᱮᱥ ᱵᱟᱲᱟ ᱜᱮᱛᱚ, ᱟ ᱵᱮᱥ ᱵᱟᱲᱟ ᱜᱮ?
ᱦᱩᱸ ᱵᱮᱥ ᱵᱟᱲᱟ ᱜᱮ ᱟᱢ ᱜᱮ ᱦᱟᱸᱜ ᱪᱮᱫ ᱞᱮᱠᱟ ᱵᱮᱥ ᱵᱟᱲᱟ ᱜᱮ ᱟᱢ ᱜᱮ ᱪᱮᱫ ᱞᱮᱠᱟ?
ᱦᱚᱸ ᱤᱧ ᱦᱚᱸ ᱵᱮᱥ ᱤᱧ ᱦᱚᱸ ᱵᱮᱥ ᱵᱟᱲᱟ ᱜᱮ ᱢᱤᱱᱟᱹᱧᱟ ᱱᱤᱛ ᱜᱷᱟᱹᱲᱤᱡ ᱫᱚ ᱾ ᱪᱮᱫ ᱠᱚᱪᱚ ᱦᱳᱭᱳᱜ ᱠᱟᱱᱟ ᱱᱤᱛᱳᱜ ᱫᱚ?
ᱟᱨ ᱹᱹᱹᱹ ᱾ ᱱᱤᱛᱚᱜ ᱨᱚᱭᱮ ᱥᱮᱫ ᱢᱟᱴᱥᱮᱫ ᱦᱮᱡ ᱦᱳᱭ ᱟᱠᱟᱱᱟ ᱾
ᱚ ᱹᱹᱹᱹᱹ ᱾ ᱟᱹᱹᱹᱨᱹᱹᱹ
ᱟᱸ -ᱟᱸ-ᱟᱢᱜᱮ ᱪᱮᱫ ᱠᱚ ᱪᱤᱠᱟᱹᱭᱮᱫᱟ? ᱡᱚᱢ ᱵᱟᱲᱟ ᱠᱚᱫᱚ ᱦᱳᱭ ᱠᱟᱱᱟ ᱦᱟᱸᱜ ᱛᱤᱠᱤᱱ ᱨᱮ, ᱟᱫᱚ ᱱᱤᱛᱳᱜ ᱫᱚ ᱵᱟᱝ ᱡᱚᱢ ᱦᱳᱭ ᱠᱟᱱᱟ ᱦᱟᱸᱜ ᱾
ᱟᱭ ᱤᱧᱦᱚᱸᱛ ᱛᱮᱦᱮᱸᱧ ᱫᱚ ᱢᱟᱴ ᱥᱮᱫ ᱫ ᱛᱮᱹᱦᱮᱹᱧ ᱫᱚ ᱢᱟᱴ ᱥᱮᱡ ᱫᱟᱬᱟ-ᱵᱟᱲᱟᱧ ᱦᱮᱡ ᱟᱠᱟᱱᱟ ᱚᱠᱚᱭ ᱵᱟᱹᱧ ᱧᱟᱢ ᱞᱮᱫ ᱠᱚᱣᱟ ᱮᱠᱞᱟ ᱜᱮᱧ ᱦᱮᱡ ᱟᱠᱟᱱᱟ, ᱱᱤᱛ ᱫᱷᱟᱹᱵᱤᱡ ᱫᱚ ᱢᱟᱴᱹᱹᱹ ᱾ ᱛᱟᱯᱚᱨᱮ ᱦᱚᱸ ᱦ ᱦᱮᱞᱳ ᱡᱟᱦᱟᱸ ᱛᱚᱞᱟ ᱠᱚᱞᱮ ᱜᱤᱲᱤ ᱟᱠᱟᱡ-ᱟ ᱧᱮᱞ ᱵᱟᱲᱟᱭᱮᱫᱟ ᱯᱚᱨᱮ ᱯᱚᱨᱤᱥᱛᱷᱤᱛᱤ ᱠᱚ,
ᱦᱩᱸ- ᱦᱩᱸ- ᱦᱩᱸ
ᱮᱠᱞᱟ ᱜᱮ ᱜᱚᱝᱠᱮᱢ ᱥᱮᱱ ᱟᱠᱟᱱᱟ, ᱮᱠᱞᱟ ᱜᱮ?
ᱦᱩᱸ ᱮᱠᱞᱟᱜᱮ ᱦᱮᱡ ᱦᱳᱭ ᱟᱠᱟᱱᱟ, ᱮᱠᱞᱟ ᱜᱮ ᱦᱮᱡ ᱦᱳᱭ ᱟᱠᱟᱱᱟ ᱾ ᱟᱫᱚ ᱦᱟᱸᱜ ᱟᱞᱮ ᱥᱮᱫ ᱛᱮᱦᱮᱸᱧ ᱢᱟ ᱨᱤᱢᱤᱞ ᱠᱟᱫᱟ ᱨᱤᱢᱤᱞ ᱦᱚᱸ ᱦᱚᱭ ᱦᱚᱭ ᱫᱟ, ᱟᱫᱚ ᱚᱱᱛᱮ? ᱡᱟᱜᱮ ᱫᱟᱬᱟ ᱵᱟᱲᱟ ᱦᱮᱡ ᱩᱳᱭ ᱟᱠᱟᱱᱟ ᱢᱟᱴ ᱥᱮᱫ ᱜᱮᱱᱟ ᱠᱷᱮᱛ ᱠᱷᱮᱛ ᱵᱟᱹᱫᱷ ᱨᱮ ᱵᱟᱹᱫᱷ ᱧᱮᱞ ᱠᱚᱦᱚᱸ ᱟᱨ ᱱᱚᱛᱮ ᱮᱢᱱᱤ ᱠᱟᱴᱟ ᱠᱚ ᱯᱷᱟᱨᱱᱟᱣ ᱦᱚᱸ ᱡᱟᱜᱮ ᱫᱟᱸᱬᱟ ᱦᱳᱭᱳᱜ ᱠᱟᱱᱟ᱾ ᱾
ᱟᱨ ᱛᱟᱨᱟ ᱛᱟ ᱛᱟᱨᱟᱥᱤᱧ ᱵᱮᱲᱟ ᱫᱚ ᱚᱲᱟᱜ ᱨᱮ ᱛᱟᱦᱮᱸ ᱠᱟᱛᱮᱫ ᱪᱮᱫ ᱪᱤᱠᱟᱹᱭ ᱦᱳᱭᱳᱜ ᱛᱟᱭᱟ ᱥᱮ? ! ᱱᱮᱛᱟᱨ ᱫᱟᱬᱟ ᱵᱟᱲᱟ ᱜᱮ ᱵᱮᱥ ᱵᱩᱡᱷᱟᱹᱜᱼᱟ ᱾
ᱩᱸ! ᱦᱩᱸ-ᱦᱩᱸ ᱟᱵᱱᱟᱜ, ᱦᱮᱸ ᱛᱟᱦᱚᱞᱮ ᱯᱷᱩᱴᱵᱚᱞ ᱠᱚᱫᱚ ᱦᱟᱸᱜ ᱯᱮᱠᱴᱤᱥ ᱦᱳᱭᱳᱜ ᱠᱟᱱᱟ? ᱥᱮ ᱵᱟᱝ, ᱟᱯᱮ ᱚᱱᱟ ᱠᱚᱨᱮᱫᱚ ᱠᱷᱮᱞ ᱦᱳᱭᱳᱜ ᱠᱟᱱᱟ ᱥᱮ ᱵᱟᱝ?
ᱦᱮᱸ ᱯᱷᱩᱴᱵᱚᱞ ᱠᱚᱫᱚ ᱟᱹᱰᱤ ᱡᱟᱹᱥᱛᱤ ᱦᱮᱸᱯᱷᱩᱵᱚᱞ ᱠᱚᱫᱚ ᱟᱹᱰᱤ ᱡᱟᱹᱥᱛᱤᱢ ᱠᱷᱮᱞ ᱦᱳᱭᱳᱜ ᱜᱮᱭᱟ ᱛᱮᱦᱮᱸᱧ ᱫᱚ ᱪᱤᱠᱟᱹ ᱟᱠᱟᱱᱟ ᱛᱮᱦᱮᱸᱧ ᱫᱚ ᱟᱞᱮᱥᱮᱫ ᱫᱚ ᱯᱚᱨᱚᱵᱷ ᱾ ᱠᱟᱱᱟᱛᱚ ᱟᱫᱚ ᱵᱚᱞᱰᱟᱹᱦᱤ ᱥᱮᱫ ᱫᱚ ᱛᱮᱦᱮᱸᱧ ᱫᱚ ᱵᱟᱝ ᱪᱟᱞᱟᱣ ᱦᱳᱭ ᱟᱠᱟᱱᱟ ᱟᱨ ᱡᱩᱫᱤ ᱡᱩᱫᱤ ᱪᱟᱞᱟᱣ ᱦᱳᱭᱳᱜᱼᱟ ᱦᱚᱲ ᱦᱚᱸᱠᱚ ᱞᱟᱹᱭᱟ ᱟᱨ ᱛᱮᱦᱮᱸᱧ ᱫᱚᱢᱮᱢ ᱠᱷᱮᱞ ᱠᱟᱱ ᱫᱚ ᱛᱮᱦᱮᱸᱧ ᱫᱚ ᱯᱚᱨᱚᱵᱽ ᱠᱟᱱ ᱛᱟᱵᱚᱱ ᱾ ᱯᱚᱨᱚᱵᱽ ᱞᱮᱠᱟᱢ ᱢᱟᱱᱟᱣᱭᱟ ᱠᱷᱮᱞ ᱯᱚᱨᱚᱵᱽ ᱠᱚ ᱢᱟᱱᱟᱣ ᱫᱚᱢ ᱠᱷᱹᱞ ᱜᱮᱭᱟ ᱟᱫᱚ ᱚᱱᱟ ᱠᱷᱟᱹᱛᱤᱨ ᱟᱵᱟᱝ ᱪᱟᱞᱟᱣ ᱦᱩᱭ ᱠᱟᱱᱟ ᱵᱟᱠᱷᱟᱡ ᱫᱚ ᱯᱮᱠᱴᱤᱥ ᱫᱚ ᱟᱹᱰᱤ ᱡᱟᱹᱥᱛᱤ ᱯᱮᱠᱴᱤᱥ ᱦᱩᱭᱩᱜ ᱜᱮᱭᱟ ᱵᱚᱞ ᱠᱷᱮᱞ ᱫᱚ, ᱟᱢ ᱚᱠᱟ ᱞᱮᱠᱟᱢ ᱠᱷᱮᱞ ᱛᱟᱞᱟᱝ ᱜᱮᱭᱟ?
ᱤᱧ ᱦᱚᱸ ᱢᱚᱴᱟᱢᱩᱴᱤ ᱩᱱᱟᱹᱜ ᱵᱷᱟᱜᱮᱫᱚ ᱵᱟᱝ ᱟᱨᱠᱤ ᱦᱮᱸ-ᱦᱮᱸ ᱾
ᱦᱟᱻᱦᱟᱸ! ᱢᱚᱴᱟᱢᱩᱴᱤᱢ ᱠᱷᱮᱞ ᱛᱟᱞᱟᱝ ᱜᱮᱭᱟᱢ ᱢᱚᱱᱮ ᱠᱤᱫᱟᱹᱧ ᱡᱚᱥ ᱾ ᱡᱮᱦᱮᱛᱩ, ᱯᱷᱩᱴᱵᱚᱞ ᱠᱟᱛᱷᱟᱢ ᱞᱟᱹᱭ ᱠᱮᱫ ᱛᱟᱞᱟᱝᱟ ᱢᱚᱴᱟᱢᱩᱴᱤᱢ ᱠᱷᱮᱞ ᱫᱚᱢ ᱠᱷᱮᱞ ᱜᱮᱭᱟ ᱾
ᱩᱸ ᱟᱨ ᱯᱷᱩᱴᱵᱚᱞ ᱠᱷᱮᱞ ᱢᱟ ᱦᱟᱸᱜ ᱚᱱᱟ ᱢᱟ ᱴᱤᱢ ᱚᱣᱟᱨᱠ. ᱾ ᱠᱷᱮᱞ ᱠᱟᱱᱟ ᱢᱤᱫ ᱦᱚᱲ ᱵᱟᱭ ᱛᱟᱦᱮᱱ ᱠᱟᱱᱛᱮ ᱢᱤᱫ ᱦᱚᱲ ᱜᱮ ᱦᱟᱱᱛᱮ ᱱᱟᱛᱮ ᱠᱮᱫᱟ ᱩᱸᱼᱥ ᱾
ᱦᱮ- ᱦᱮ- ᱦᱮ ᱴᱷᱤᱠ- ᱴᱷᱤᱠ ᱴᱷᱤᱠᱮᱢ ᱞᱟᱹᱭ ᱠᱮᱫᱟ ᱯᱮᱠᱴᱤᱥ ᱫᱚ, ᱹᱹᱹᱹ ᱡᱚᱛᱚ ᱦᱚᱲ ᱠᱚᱛᱮ ᱜᱮ ᱯᱮᱠᱴᱤᱥ ᱠᱚ ᱠᱚ ᱠᱚ ᱦᱚᱲ ᱠᱚᱛᱮ ᱜᱮ ᱯᱮᱠᱴᱤᱥ ᱦᱩᱭᱩᱜᱼᱟ ᱪᱮᱫ ᱮᱢ ᱞᱟᱹᱭᱟ, ᱢᱤᱫ ᱦᱚᱲ ᱫᱚᱢᱮ ᱯᱮᱠᱴᱤᱥ ᱠᱟᱛᱮ ᱫᱚ ᱵᱟᱝ ᱦᱩᱭᱩᱜᱼᱟ ᱴᱤᱪᱤᱝ ᱜᱮ ᱮᱢ ᱜᱟᱱᱚᱜ-ᱟ ᱦᱮᱸ ᱥᱮ ᱾ ᱴᱤᱢ ᱴᱤᱢ ᱴᱤᱢ ᱫᱟᱲᱮ ᱞᱮᱠᱷᱟᱱ ᱜᱮ ᱱᱤᱡᱮ ᱫᱟᱲᱮ ᱟᱨ ᱴᱤᱢ ᱦᱚᱨᱟᱣ ᱞᱮᱠᱷᱟᱱ ᱜᱮ ᱱᱤᱡᱮ ᱦᱚᱸ ᱦᱟᱨᱟᱣ ᱾
ᱦᱮᱸ ᱯᱷᱩᱴᱵᱚᱞ ᱠᱷᱮᱞ ᱨᱮ ᱦᱚᱸ ᱚᱱᱠᱟ ᱟᱭᱢᱟ ᱟᱛᱳᱨᱮ ᱚᱱᱠᱟ ᱮᱠᱥᱯᱮᱨᱤᱭᱮᱱᱥ ᱠᱚ ᱦᱩᱭ ᱵᱟᱲᱟ ᱠᱟᱱᱟ ᱮᱸᱜ ᱢᱤᱫ ᱦᱚᱲ ᱦᱚᱸ ᱟᱹᱰᱤ ᱠᱷᱴᱟᱣ ᱠᱷᱟᱴᱟᱜ ᱠᱟᱱᱟ ᱥᱮ ᱟᱹᱰᱤ ᱠᱷᱟᱴᱟᱣ ᱮ ᱠᱷᱟᱴᱟᱣ ᱦᱟᱯᱮ ᱟᱹᱰᱤ ᱡᱳᱨᱮᱫᱟ ᱢᱮᱱᱠᱷᱟᱱ ᱵᱟᱹᱠᱤ ᱠᱚᱫᱚ ᱦᱟᱸᱜ ᱩᱱᱟᱹᱜ ᱵᱟᱝᱠᱚ ᱤᱭᱟᱹᱭ ᱫᱟ ᱛᱟᱦᱚᱞᱮ ᱢᱤᱫ ᱦᱚᱲ ᱤᱭᱟᱹ ᱠᱟᱛᱮ ᱹᱹᱹ
ᱦᱮᱸ, ᱦᱮᱸ ᱹᱹᱹ ᱢᱤᱫ ᱦᱚᱲ ᱛᱮᱛᱚ ᱦᱚᱭᱛ ᱠᱚᱜ ᱢᱟ ᱛᱚ ᱛᱟᱦᱚᱞᱮ ᱠᱷᱟᱱ ᱫᱚ ᱮᱜᱟᱨᱚ ᱡᱚᱱ ᱫᱚᱥ ᱡᱚᱱ ᱫᱚ ᱵᱟᱠᱚ ᱛᱷᱟᱣᱮᱫᱚ ᱟᱠᱚ ᱾
ᱩᱸᱜᱽ ᱦᱩᱸ ᱦᱩᱸ ᱾
ᱟᱫᱚ ᱜᱚᱝᱠᱮ ᱦᱚᱭ ᱦᱤᱥᱤᱫ ᱠᱚ ᱚᱠᱟᱞᱮᱠᱟ ᱟᱯᱮᱥᱮᱫ ᱨᱤᱢᱤᱞ ᱠᱚ ᱫᱟᱜ ᱡᱟᱹᱲᱤ ᱟᱞᱮᱥᱮᱫ ᱡᱮᱢᱚᱱ ᱦᱚᱞᱟᱭ ᱡᱟᱲᱤ ᱠᱮᱜᱼᱟ ᱛᱮᱦᱮᱧ ᱦᱚᱸᱭᱹᱹᱹ ᱛᱟᱜ ᱵᱮᱲᱟᱭ ᱡᱟᱹᱲᱤᱮᱫ ᱛᱟᱦᱮᱸ ᱟᱯᱮ ᱥᱮᱫ ᱚᱠᱟ ᱞᱮᱠᱟ ᱫᱟᱜ ᱡᱟᱹᱲᱤ ᱠᱚ?
ᱟᱞᱮ ᱥᱮᱱ ᱦᱟᱸᱜ ᱦᱚᱞᱟ ᱡᱟᱹᱲᱤ ᱵᱟᱲᱟ ᱠᱮᱜ-ᱟᱭ ᱥᱮᱛᱟᱜ ᱵᱮᱲᱟ ᱥᱮᱫ ᱟᱫᱚ ᱛᱮᱦᱮ ᱦᱚᱞᱟ ᱠᱷᱚᱱ ᱜᱮ ᱨᱤᱢᱤᱞ ᱫᱚ ᱢᱮᱱᱟᱜ ᱠᱟᱫᱟ ᱛᱮᱦᱮᱧ ᱦᱚᱸ ᱨᱤᱢᱤᱞ ᱟᱠᱟᱫ ᱜᱮᱭᱟ ᱫᱟᱜ ᱫᱚ ᱦᱟᱸᱜ ᱟᱹᱣᱨᱤ ᱨᱤᱢᱤᱞᱮᱫᱟᱭ ᱥᱤᱛᱩᱝ ᱮᱫᱟᱭ ᱚᱱᱠᱟ᱾
ᱠᱚᱨᱮᱱᱟᱜ ᱤᱭᱟᱹ ᱠᱟᱹᱢᱤ ᱠᱚ ᱛᱤᱱᱟᱹᱜ ᱡᱷᱟᱹᱞ ᱱᱟ ᱥᱮ ᱟᱹᱣᱨᱤ?
ᱟᱞᱮᱥᱱ ᱫᱚ ᱦᱟᱸᱜ ᱛᱚᱞᱟ ᱜᱤᱰᱤ ᱠᱚ ᱮᱦᱚᱵ ᱠᱟᱱᱟ ᱠᱚ ᱦᱟᱸᱜ ᱦᱩᱭᱩᱜ ᱠᱟᱱᱟ ᱵᱟᱨ ᱯᱮ ᱫᱤᱱ ᱞᱟᱦᱟ ᱠᱷᱚᱱ ᱠᱚ ᱮᱦᱚᱵ ᱠᱟᱱᱟ, ᱟᱫᱚ ᱡᱚᱛᱚ ᱦᱚᱲ ᱫᱚ ᱦᱟᱸᱜ ᱵᱟᱝ ᱠᱚ ᱞᱟᱜᱟᱣ ᱠᱟᱱᱟ ᱟᱯᱮ ᱚᱱᱛᱮ ᱜᱮ ᱪᱮᱫ ᱞᱮᱠᱟ?
ᱦᱮᱸ ᱟᱞᱮ ᱦᱚᱸ ᱚᱱᱛᱮ ᱦᱚᱸ ᱱᱚᱝᱠᱟ ᱜᱮ ᱛᱚᱞᱟ ᱠᱚᱫᱚ ᱜᱤᱲᱤ ᱫᱚᱠᱚ ᱜᱤᱲᱤᱭ ᱠᱟᱜ ᱜᱮᱭᱟ ᱡᱷᱚ ᱛᱚ ᱦᱚᱲ ᱫᱚ ᱟᱹᱣᱨᱤ ᱠᱚ ᱥᱟᱹᱛ ᱥᱟᱯ ᱠᱩᱲᱟᱹᱣᱟ ᱟᱨ ᱡᱚᱛᱚ ᱦᱚᱲ ᱡᱷᱚᱛᱚ ᱦᱚᱲ ᱡᱩᱫᱤ ᱢᱤᱫ ᱥᱟᱸᱣᱛᱮ ᱵᱟᱢ ᱠᱚᱨᱟᱣᱟ ᱛᱟᱦᱚᱞᱮ ᱠᱷᱟᱱ ᱛᱚ ᱟᱨ ᱪᱮᱫ ᱤᱧ ᱢᱮᱛᱟᱢᱟ ᱡᱩᱫᱤ ᱟᱢᱟᱜ ᱜᱮ ᱦᱩᱲᱩ ᱵᱤᱞᱤᱭᱮᱱ ᱛᱟᱢ ᱜᱮ, ᱛᱚᱠᱷᱚᱱ ᱫᱚ ᱚᱠᱟ ᱞᱮᱠᱟᱛᱮᱢ ᱛᱩᱫᱩᱜ-ᱟ ᱜᱟᱹᱲᱤ ᱨᱟᱥᱛᱟ ᱠᱚᱦᱚᱸ ᱵᱟᱢ ᱧᱟᱢᱟ ᱦᱮᱸᱥᱮ᱾
ᱦᱩᱸ ᱦᱩᱸ ᱦᱩᱸ ᱚᱱᱟ ᱦᱚᱸ ᱠᱟᱱ ᱜᱮᱭᱟ ᱟᱨ ᱛᱟᱦᱞᱮ ᱠᱤᱪᱷᱩ ᱠᱷᱚᱱ ᱞᱟᱦᱟ ᱡᱟᱦᱟᱸ ᱯᱚᱨᱚᱵᱽ ᱯᱟᱛᱟᱢ ᱞᱟᱹᱭ ᱠᱮᱜ-ᱟ ᱯᱚᱨᱚᱯᱚᱜ ᱠᱟᱱᱟ ᱯᱮ ᱪᱮᱫ ᱞᱮᱠᱟᱱᱟᱜ ᱯᱚᱨᱚᱵᱯᱟ ᱦᱟᱸᱜ ᱦᱳᱭᱳᱜ ᱠᱟᱱᱟ? ᱱᱚᱝᱠᱟ
ᱦᱮᱸ ᱟᱞᱮᱛᱚ ᱱᱚᱣᱟ ᱫᱚ ᱚᱢᱵᱟᱵᱚᱛᱤ ᱯᱚᱨᱚᱵᱽ ᱞᱮ ᱞᱟᱹᱭ ᱜᱮᱭᱟ ᱢᱟᱱᱮ᱾ ᱥᱮᱫᱟᱭ ᱦᱟᱯᱲᱟᱢ ᱠᱚ ᱠᱚᱨ ᱠᱚᱨᱟᱣ ᱟᱹᱜᱩ ᱠᱟᱫᱟ ᱛᱚ, ᱤᱧ ᱦᱚᱸ ᱡᱟᱧ ᱵᱟᱲᱟᱭᱟ ᱦᱮᱸ᱾
ᱦᱩᱸ ᱦᱩᱸ ᱦᱩᱸ᱾
ᱯᱚᱨᱚᱵᱽ ᱧᱩᱛᱩᱢ ᱛᱮ ᱦᱟᱯᱲᱟᱢ ᱠᱚᱞᱮ ᱪᱚᱰᱚᱨᱟᱜ ᱠᱚᱜᱮ ᱟᱨ ᱡᱟᱦᱟᱸ ᱠᱟᱱᱴᱷᱟᱲ ᱠᱷᱟᱹᱡᱟᱹᱲᱤ ᱠᱚ ᱛᱟᱸᱦᱮᱱᱟ ᱡᱚᱢ ᱵᱟᱲᱟ ᱜᱮᱞᱮ ᱟᱨ ᱚᱝ ᱚᱝᱠᱟ ᱠᱟᱛᱮ ᱜᱮ ᱛᱮᱦᱮᱧᱟᱜ ᱫᱤᱱ ᱫᱚᱞᱮ ᱯᱟᱨᱚᱢ ᱛᱟᱞᱮᱭᱟ ᱟᱵᱮᱱ ᱥᱮᱫ, ᱟᱯᱮ ᱥᱮᱫ ᱫᱚ ᱵᱟᱝ ᱦᱳᱭᱳᱜ ᱵᱟᱲᱟᱜ ᱜᱮᱭᱟ?
ᱦᱩᱭᱩᱜ ᱜᱮᱭᱟ ᱦᱟᱸᱜ ᱟᱫᱚ ᱚᱱᱠᱟ ᱧᱩᱛᱩᱢ ᱡᱟᱦᱟᱸᱢ ᱞᱟᱹᱭ ᱠᱮᱜᱼᱟ ᱟᱢᱵᱟᱵᱚᱛᱤ ᱦᱟᱸᱜ ᱚᱱᱠᱟ ᱧᱩᱛᱩᱢ ᱤᱭᱟᱹ ᱠᱟᱛᱮᱫ ᱫᱚ ᱦᱟᱸᱜ ᱵᱟᱝ᱾ ᱠᱚ ᱤᱭᱟᱹᱭ ᱫᱟ ᱦᱟᱸᱜ, ᱟᱫᱚ ᱠᱚᱨᱟᱣ ᱫᱚᱠᱚ ᱠᱚᱨᱟᱣᱮᱫ ᱠᱟᱱ ᱜᱮᱭᱟ ᱦᱟᱸᱜ ᱟᱞᱮ ᱱᱤᱭᱟᱹ ᱠᱚᱨᱮ ᱫᱚ ᱡᱚᱢ ᱦᱚᱸᱠᱚ ᱡᱚᱢ ᱜᱮᱭᱟ ᱠᱟᱱᱴᱷᱟᱲ ᱦᱚᱸ᱾ ᱠᱷᱟᱱᱴᱷᱟᱲ ᱠᱷᱟᱹᱡᱟᱹᱲᱤ ᱟᱨ ᱚᱱᱟ ᱠᱚᱫᱚ ᱦᱩᱭᱩᱜ ᱜᱮᱭᱟ ᱦᱳᱭ ᱫᱚ ᱟᱫᱚ ᱧᱩᱛᱩᱢ ᱫᱚ ᱟᱫᱚ ᱵᱟᱲᱟᱭ ᱵᱟᱝ ᱛᱟᱦᱮᱸ ᱠᱟᱱᱟ ᱪᱮᱫ ᱠᱚ ᱢᱮᱛᱟᱜ-ᱟ ᱢᱮᱱᱛᱮ, ᱵᱟᱝᱠᱷᱟᱱ ᱡᱚᱢ ᱢᱟᱠᱚ ᱡᱚᱢᱮᱫ ᱠᱟᱱ ᱜᱮᱭᱟ ᱚᱱᱠᱟ ᱢᱟ ᱦᱟᱸᱜ᱾
ᱚ ᱮᱸᱻ ᱢᱤᱫᱴᱟᱝ ᱢᱤᱫᱴᱮᱝ ᱴᱷᱟᱲᱚ ᱜᱚᱴᱟ ᱠᱟᱱ ᱫᱤᱭᱮ ᱡᱮᱢᱚᱱ ᱡᱮᱢᱚᱱ ᱛᱮᱦᱮᱧ ᱠᱟᱱᱟ ᱦᱮᱸ ᱛᱮᱦᱮᱧ ᱠᱚ ᱡᱚᱢ ᱛᱟᱯᱮᱭᱟ ᱥᱟᱸᱜᱮ ᱥᱮ ᱚᱠᱚᱭ ᱚᱠᱚᱭ ᱫᱟᱲᱮᱭᱟᱜ ᱠᱟᱱᱟᱭ ᱦᱟᱛᱟᱣ ᱠᱟᱛᱮ ᱡᱚᱢᱮᱫ-ᱟᱭ ᱥᱮ ᱚᱝᱠᱟ ᱪᱮᱫ ᱞᱮᱠᱟ?
ᱦᱮᱸ ᱟᱞᱮ ᱥᱮᱱ ᱫᱚ ᱡᱮᱦᱮᱛᱩ ᱡᱟᱦᱟᱸᱭ ᱠᱚᱣᱟᱜ ᱢᱮᱱᱟᱜ ᱟᱠᱟᱫ ᱥᱮ ᱡᱟᱦᱟᱸᱭ ᱠᱚᱣᱟᱜ ᱚᱱᱠᱟ ᱫᱤᱱ ᱦᱤᱥᱟᱹᱵ ᱛᱮᱫᱚ ᱵᱟᱝᱟ ᱦᱟᱸᱜ ᱟᱫᱚ ᱦᱟᱸᱜ ᱱᱚᱜ-ᱚ ᱱᱟ
ᱥᱤᱡᱤᱱ ᱨᱮᱫᱚ ᱦᱟᱸᱜ ᱞᱟᱦᱟ ᱠᱷᱚᱱ ᱫᱚᱠᱚ ᱡᱚᱢ ᱫᱚᱠᱚ ᱡᱚᱢᱮᱫ ᱠᱟᱱ ᱜᱮᱭᱟ ᱦᱟᱸᱜ ᱡᱟᱦᱟᱸᱭ ᱠᱚᱣᱟᱜ ᱦᱳᱭᱛᱚ ᱠᱟᱱᱴᱷᱟᱲ ᱠᱚ ᱵᱤᱞᱤ ᱟᱠᱟᱱᱟ ᱟᱫᱚ ᱦᱟᱸᱜ ᱵᱤᱞᱤ ᱠᱟᱛᱮᱫ ᱢᱟ ᱚᱱᱟ ᱢᱟ ᱥᱮᱭᱟᱜ ᱜᱤᱰᱤᱜᱼᱟ ᱦᱟᱸᱜ ᱟᱫᱚ ᱡᱚᱢ ᱮᱫᱟ ᱠᱚ
ᱦᱮᱸ ᱦᱮᱸ, ᱦᱮᱸ᱾
ᱟᱫᱚ ᱟᱞᱮᱭᱟᱜ ᱦᱚᱸ ᱠᱷᱟᱱᱴᱷᱟᱲ ᱫᱟᱨᱮ ᱛᱟᱦᱮᱸ ᱠᱟᱱᱟ ᱟᱫᱚ ᱦᱟᱸᱜ ᱚᱸᱰᱮ ᱡᱚᱢ ᱦᱩᱭ ᱱᱟ ᱠᱤᱪᱷᱩ ᱫᱤᱱ ᱞᱟᱦᱟ ᱨᱮ ᱜᱮ ᱚᱱᱟ
ᱚᱻ ᱛᱚᱵᱮ ᱱᱟᱯᱟᱭ ᱜᱮ ᱛᱚᱵᱮ ᱛᱤᱱᱟᱹᱜ ᱫᱟᱨᱮ ᱛᱟ ᱯᱮ ᱠᱟᱱᱴᱷᱟᱲ ᱫᱟᱨᱮ ᱫᱚ ᱢᱤᱫᱴᱟᱹᱝ ᱜᱮᱭᱲ ᱥᱮ ᱛᱤᱱᱟᱹᱜ-ᱟ?
ᱢᱤᱫᱴᱮᱱ ᱧᱚᱜ ᱢᱤᱫᱴᱮᱱ ᱜᱮ ᱦᱩᱰᱤᱧ ᱫᱷᱟᱨᱟ ᱜᱮᱭᱟ ᱚᱱᱟ ᱫᱚ ᱦᱟᱸᱜ ᱵᱤᱞᱤ ᱞᱟᱦᱟ ᱮᱱᱟ ᱟᱫᱚ ᱦᱟᱸᱜ ᱥᱮᱭᱟ ᱥᱮ ᱪᱤᱠᱟ ᱦᱟᱸᱜ ᱜᱮ ᱫᱚ ᱦᱟᱸᱜ ᱞᱟᱦᱟ ᱨᱮ ᱜᱮ ᱡᱚᱢ ᱦᱩᱭ ᱮᱱᱟ᱾
ᱚ, ᱟᱨ ᱪᱮᱠᱟ ᱪᱮᱠᱟ ᱡᱚᱥ ᱥᱟᱵ ᱛᱮ ᱟᱹᱰᱤ ᱡᱟᱹᱥᱛᱤ ᱥᱟᱵ ᱜᱮᱭᱟ ᱥᱮ ᱪᱮᱫ ᱠᱟᱱᱴᱷᱟᱲ ᱫᱟᱨᱮ ᱨᱮᱫᱚ?
ᱵᱟᱝᱟ ᱵᱟᱝᱟ ᱦᱩᱰᱤᱧ ᱦᱩᱰᱤᱧ ᱧᱚᱜ ᱜᱮᱭᱟ ᱫᱟᱨᱮ ᱫᱚ ᱦᱟᱸᱜ ᱩᱱᱟᱹᱜ ᱵᱟᱝ ᱢᱟᱨᱟᱝ ᱟᱠᱟᱱᱟ, ᱟᱫᱚ ᱦᱩᱰᱤᱧ ᱟᱫᱚ ᱟᱹᱰᱤ ᱜᱟᱱ ᱚᱱᱟ ᱡᱚᱜ ᱠᱟᱱᱟ ᱱᱮᱥᱮᱱᱟᱜ ᱜᱮ ᱦᱟᱸᱜ ᱮᱦᱚᱵ ᱟᱠᱟᱱᱟ
ᱚ
ᱵᱟᱠᱷᱟᱱ ᱢᱟ ᱮᱴᱟᱜ ᱮᱴᱟᱜ ᱦᱚᱸ ᱫᱟᱨᱮ ᱢᱟ ᱧᱮᱞ ᱦᱩᱭ ᱟᱠᱟᱱᱟ, ᱮᱴᱟᱜ ᱮᱴᱟᱜ ᱫᱟᱨᱮ ᱢᱟ ᱧᱮᱞ ᱦᱩᱭ ᱟᱠᱟᱱᱟ ᱠᱷᱟᱱᱴᱟᱲ ᱫᱟᱨᱮ ᱢᱟ ᱮᱱᱛᱮ ᱟᱹᱰᱤ ᱢᱟᱨᱟᱝ ᱢᱟᱨᱟᱝ ᱛᱟᱦᱮᱱᱟ ᱟᱨ ᱡᱚ ᱦᱚᱸ ᱚᱝᱠᱟ ᱜᱮ ᱢᱟᱨᱟᱝ ᱢᱟᱨᱟᱝ ᱜᱮ ᱡᱚᱜᱼᱟ᱾
ᱦᱮᱸ ᱟᱨ ᱡᱟᱹᱥᱛᱤ ᱡᱚ ᱞᱮ ᱟᱹᱷᱨᱤᱧ ᱵᱟᱲᱟ ᱦᱚᱸ ᱜᱟᱱᱚᱜ ᱜᱮᱭᱟ ᱦᱮᱸ ᱥᱮ ᱵᱟᱝ, ᱟᱯᱮ ᱫᱚ ᱯᱮ ᱟᱹᱷᱨᱤᱧ ᱫᱟᱯᱮ ᱥᱮ ᱚᱲᱟᱜ
ᱟᱹᱠᱷᱨᱤᱧᱮᱜ-ᱟ ᱠᱚ ᱟᱫᱚ ᱠᱟᱱᱴᱷᱟᱲ ᱢᱟᱛᱚ ᱟᱫᱚᱢ ᱟᱫᱚᱢ ᱠᱟᱱᱴᱷᱟᱲ ᱢᱟ ᱧᱮᱞ ᱜᱚᱸᱰᱟ ᱠᱚᱨᱮ ᱦᱚᱸ ᱯᱮᱨᱮᱡ ᱛᱟᱦᱮᱱᱟ ᱚᱱᱠᱟ ᱡᱚ ᱠᱚᱜ-ᱟ ᱜᱚᱸᱰᱟ ᱨᱮ ᱦᱚᱸ᱾ ᱪᱮᱫ ᱪᱮᱫ ᱠᱟᱱᱴᱷᱟᱲ ᱠᱚ ᱢᱮᱛᱟᱜᱼᱟ ᱚᱱᱟ ᱫᱚ ᱦᱟᱸᱜ?
ᱦᱮᱸ, ᱟᱞᱮᱭᱟᱜ ᱦᱚᱸ ᱠᱟᱱᱴᱷᱟᱲ ᱫᱟᱨᱮ ᱢᱮᱱᱟᱜᱼᱟ ᱢᱮᱱᱠᱷᱟᱱ ᱪᱮ ᱪᱮᱫ ᱤᱧ ᱢᱮᱛᱟᱢᱟ ᱦᱟᱱᱮ ᱚᱠᱟ ᱨᱮ ᱫᱟᱠᱟ ᱠᱚᱞᱮ ᱤᱥᱤᱱ ᱜᱮᱭᱟ ᱦᱟᱸᱰᱮ ᱢᱮᱱᱟᱜᱼᱟ ᱛᱚ ᱡᱟᱨ ᱦᱚᱞᱟ ᱟᱫᱚ ᱠᱤ ᱡᱟᱹᱱᱤ ᱪᱮᱫ ᱠᱷᱟᱹᱛᱤᱨ ᱛᱮ ᱵᱟᱝ ᱦᱩᱭᱩᱜᱼᱟ ᱟᱢᱠᱤᱢ ᱵᱟᱲᱟᱭᱟ ᱡᱮ ᱢᱤᱫᱴᱟᱝ ᱪᱮᱫ ᱞᱮᱠᱟ ᱛᱮ ᱦᱩᱭ ᱪᱮᱫ ᱢᱟᱥᱮ ᱞᱟᱹᱭ ᱛᱟᱞᱟᱝ ᱢᱮ ᱢᱤᱫᱴᱮᱱ ᱠᱟᱱᱴᱷᱟᱲ ᱫᱟᱨᱮ ᱢᱮᱱᱟᱜ ᱛᱟᱞᱮᱭᱟ ᱠᱤᱱᱛᱩ ᱪᱮᱫ ᱤᱧ ᱢᱮᱛᱟᱢᱟ ᱚᱠᱟ ᱠᱚᱨᱮ ᱫᱟᱠᱟ ᱞᱮ ᱤᱥᱤᱱᱟ ᱦᱟᱱᱛᱮ ᱨᱮ ᱢᱮᱱᱟᱜᱼᱟ ᱛᱟᱞᱦᱮ ᱚᱸᱰᱮ ᱠᱤ ᱦᱩᱭᱩᱜᱼᱟ?
ᱦᱩᱭ ᱫᱚ ᱦᱩᱭᱩᱜ ᱜᱮᱭᱟ ᱦᱟᱸᱜ ᱪᱮᱫᱟᱜ ᱵᱟᱝ ᱦᱩᱭᱩᱜᱼᱟ ᱟᱫᱚ ᱦᱟᱸᱜ ᱩᱱᱠᱩ ᱟᱵᱚ ᱨᱮᱱ ᱡᱟᱦᱟᱸᱭ ᱢᱮᱱᱟᱜ ᱠᱚᱣᱟ ᱢᱟᱨᱮ ᱦᱟᱯᱲᱟᱢ ᱠᱚ ᱦᱮᱸ ᱦᱟᱲᱟᱢ ᱦᱚᱲ ᱠᱚ ᱩᱱᱠᱩ ᱦᱮᱸ ᱵᱩᱰᱷᱤ ᱦᱚᱲ ᱠᱚ ᱩᱱᱠᱩ ᱫᱚ ᱟᱭᱢᱟ ᱞᱮᱠᱟᱱᱟᱜ ᱨᱟᱱ ᱨᱮᱦᱮᱫ ᱥᱮ ᱠᱟᱛᱷᱟ ᱠᱚ ᱦᱚᱸ ᱠᱚ ᱵᱟᱲᱟᱭᱟ ᱠᱟᱹᱴᱤᱡ ᱠᱚ ᱵᱟᱠᱷᱮᱲᱮᱫ ᱠᱷᱟᱱ ᱦᱩᱭ ᱫᱟᱲᱮᱭᱟᱜᱼᱟ ᱵᱟᱠᱷᱟᱱ ᱱᱟᱦᱟᱜ ᱩᱱᱠᱩ ᱦᱚᱸ ᱟᱭᱢᱟ ᱞᱮᱠᱟᱱᱟᱜ ᱚᱱᱠᱟᱱ ᱢᱮᱱᱟᱜ ᱟᱠᱟᱫ ᱛᱟᱠᱚᱣᱟ ᱦᱟᱸᱜ ᱜᱮᱭᱟᱱ ᱵᱩᱫᱽᱫᱷᱤ ᱠᱚ ᱢᱟ
ᱦᱮᱸ ᱦᱮᱸ ᱦᱳᱭ ᱫᱚ ᱦᱳᱭᱳᱜᱼᱟ ᱵᱷᱟᱜᱮ ᱞᱮᱠᱟ ᱫᱟᱨᱮ ᱠᱚ ᱴᱨᱤᱴᱢᱮᱱᱴ ᱞᱮᱠᱷᱟᱱ ᱥᱮ ᱪᱮᱫ ᱮᱢ ᱞᱟᱹᱭᱟ?
ᱦᱩᱸ ᱦᱩᱸ ᱦᱩᱸ ᱫᱟᱨᱮ ᱫᱚ ᱢᱟᱨᱟᱝ ᱜᱮᱭᱟ ᱛᱚ ᱛᱟᱞᱦᱮ
ᱦᱮᱸ ᱫᱟᱨᱮ ᱫᱚ ᱪᱮᱫ ᱤᱧ ᱢᱮᱛᱟᱢᱟ ᱦᱮᱸ ᱫᱟᱨᱮ ᱫᱚ ᱵᱟᱝ ᱢᱟᱨᱟᱝᱟ ᱢᱮᱱᱠᱷᱟᱱ ᱟᱻ ᱟᱹᱰᱤ ᱥᱮᱫᱟᱭ ᱠᱷᱚᱱᱟᱜ ᱢᱮᱱᱟᱜ ᱛᱟᱞᱮᱭᱟ ᱚᱱᱟ ᱫᱟᱨᱮ ᱫᱚ ᱪᱮᱫ ᱤᱧ ᱢᱮᱛᱟᱢᱟ ᱦᱟᱲᱟᱢ ᱦᱚᱸ ᱵᱟᱝ ᱦᱟᱲᱟᱢ ᱦᱚᱸ ᱵᱟᱝ ᱦᱟᱲᱟᱢ ᱟᱠᱟᱱᱟ ᱢᱮᱱ ᱠᱷᱟᱱ
ᱚ
ᱯᱷᱳᱴᱳ ᱠᱚ ᱫᱚ ᱵᱟᱝ ᱢᱟᱨᱟᱝᱼᱟ ᱟᱨᱠᱤ
ᱦᱩᱸ ᱦᱩᱸ ᱛᱟᱦᱚᱞᱮ ᱚᱱᱟ ᱫᱚ ᱦᱟᱸᱜ ᱡᱟᱦᱟᱸᱭ ᱠᱚ ᱚᱱᱠᱟ ᱠᱚ ᱵᱟᱲᱟᱭᱟ ᱚᱱᱠᱟ ᱠᱟᱛᱷᱟ ᱠᱚ ᱨᱟᱱ ᱠᱚ ᱩᱱᱠᱩ ᱟᱛᱮᱜ ᱨᱟᱱ ᱚᱪᱚ ᱠᱚ ᱦᱩᱭᱩᱜᱼᱟ।
ᱦᱩᱸ
ᱵᱟᱠᱷᱟᱱ ᱮᱴᱟᱜ ᱮᱴᱟᱜ ᱠᱚ ᱨᱮ ᱦᱚᱸ ᱚᱱᱠᱟ ᱫᱚ ᱟᱸᱡᱚᱢ ᱵᱟᱲᱟ ᱟᱠᱟᱜ ᱟᱹᱧ ᱡᱮ ᱠᱟᱱᱴᱷᱟᱲ ᱵᱟᱝ ᱦᱩᱭᱩᱜ ᱦᱩᱭᱩᱜ ᱠᱟᱱ ᱛᱟᱦᱮᱱᱟ ᱥᱮ ᱱᱚᱝᱠᱟ ᱨᱟᱱ ᱮᱸᱜ ᱠᱮᱫᱟ ᱠᱚ ᱥᱮ, ᱥᱮ ᱠᱚ ᱨᱟᱱ ᱚᱪᱚ ᱠᱮᱫᱟ ᱡᱟᱦᱟᱸᱭ ᱵᱟᱲᱟᱭᱟ ᱚᱱᱠᱟ ᱟᱫᱚ ᱦᱟᱸᱜ ᱮᱸ ᱛᱟᱭᱚᱢ ᱯᱚᱨᱮ ᱵᱚᱪᱷᱚᱨ ᱠᱚ ᱠᱷᱚᱱ ᱜᱮ ᱵᱟᱦᱟ ᱡᱚ ᱮᱦᱚᱵ ᱟᱠᱟᱱᱟ ᱚᱱᱠᱟ ᱟᱸᱡᱚᱢ ᱦᱚᱸ ᱟᱸᱡᱚᱢ ᱟᱠᱟᱫᱟ ᱟᱫᱚ ᱚᱱᱟ ᱫᱚ ᱦᱟᱸᱜ ᱚᱱᱟ ᱪᱮᱫ ᱮᱢ ᱞᱟᱹᱭᱟ ᱚᱱᱟ ᱩᱱᱠᱩ ᱨᱟᱱ ᱠᱷᱟᱹᱛᱤᱨ ᱛᱮ ᱦᱩᱭ ᱮᱱᱟ ᱥᱮ ᱦᱟᱸᱜ ᱪᱮᱫ ᱥᱟᱭᱮᱱᱴᱤᱯᱷᱤᱠ ᱮᱴᱟᱜ ᱯᱟᱸᱡᱟᱭᱟ ᱦᱚᱸ ᱚᱱᱟ ᱨᱮᱭᱟᱜ ᱠᱟᱨᱚᱱ ᱫᱚ ᱦᱟᱸᱜ
ᱛᱟᱨᱯᱚᱨᱮᱻ ᱱᱤᱛ ᱫᱚ ᱛᱟᱞᱦᱮ ᱚᱲᱟᱜ ᱥᱮᱫ ᱫᱚ ᱛᱤᱨᱮᱢ ᱨᱩᱣᱟᱹᱲᱟ?
ᱨᱩᱣᱟᱹᱲ ᱦᱩᱭᱩᱜᱼᱟ ᱦᱟᱸᱜ ᱠᱤᱪᱷᱩ ᱠᱷᱚᱱ ᱯᱚᱨᱮ ᱜᱮ ᱦᱟᱸᱜ ᱟᱫᱚ ᱪᱟᱞᱟᱣ ᱠᱟᱛᱮᱜ ᱜᱮ ᱦᱟᱸᱜ ᱰᱟᱹᱵᱽᱨᱟᱹ ᱥᱟᱯᱟ ᱦᱩᱭᱩᱜᱼᱟ।
ᱚ ᱱᱤᱛᱚᱜ ᱱᱤᱛᱚᱜ ᱫᱚ ᱰᱟᱹᱵᱽᱨᱟᱹ ᱦᱩᱭᱩᱜᱼᱟ
ᱦᱮᱸ ᱠᱤᱪᱷᱩ ᱠᱷᱚᱱ ᱦᱟᱸᱜ ᱯᱚᱨᱮ ᱚᱲᱟᱜ ᱠᱚ ᱨᱩᱣᱟᱹᱲ ᱵᱟᱲᱟ ᱠᱟᱛᱮᱜ
ᱚ ᱛᱟᱞᱦᱮ ᱮᱱᱟᱝ ᱫᱚ ᱰᱟᱹᱵᱽᱨᱟᱹ ᱵᱟᱲᱟ ᱦᱩᱭ ᱞᱮᱱ ᱜᱮᱭᱟ ᱥᱮ ᱵᱟᱝ?
ᱥᱮᱛᱟᱜ ᱵᱮᱲᱟ ᱫᱚ ᱦᱟᱸᱜ ᱵᱟᱝ ᱦᱩᱭ ᱟᱠᱟᱱᱟ ᱛᱮᱦᱤᱧ ᱫᱚ ᱚᱠᱟ ᱛᱮᱜᱮ ᱚᱲᱟᱜ ᱨᱮ ᱥᱮᱛᱟᱜ ᱠᱷᱚᱱ ᱜᱮ ᱠᱟᱹᱢᱤ ᱦᱩᱭᱩᱜ ᱠᱟᱱ ᱛᱟᱦᱮᱱᱟ ᱡᱷᱟᱹᱱᱴᱤ ᱠᱚ ᱠᱟᱹᱴᱤᱡ ᱵᱟᱜᱟᱣ ᱦᱩᱭ ᱮᱱᱟ ᱵᱟᱲᱜᱮ ᱥᱮᱫ ᱨᱮ।
ᱚ ᱡᱟᱦᱟᱸ ᱪᱟᱥ ᱟᱠᱟᱫᱟ ᱯᱮ ᱥᱮ ᱪᱮᱫ ᱜᱚᱢᱠᱮ?
ᱦᱩᱸ ᱛᱷᱚᱲᱟ ᱛᱷᱚᱲᱤ ᱪᱟᱥ ᱦᱩᱭ ᱟᱠᱟᱱᱟ ᱚᱲᱟᱜ ᱡᱚᱢ ᱞᱮᱠᱟ ᱠᱚ ᱞᱟᱜᱟᱣ ᱦᱩᱭᱩᱜ ᱠᱟᱱᱟ ᱟᱫᱚ ᱱᱟᱜ ᱡᱷᱟᱹᱱᱴᱤ ᱠᱟᱴᱤᱡ ᱤᱭᱟᱹ ᱧᱚᱜ ᱠᱟᱱ ᱛᱟᱦᱮᱱᱟ ᱚᱱᱟ ᱴᱷᱤᱠ ᱦᱩᱭᱮᱱᱟ।
ᱚᱻ ᱟᱞᱮ ᱦᱚᱸ ᱚᱱᱠᱟ ᱜᱮ ᱜᱟᱰᱟ ᱢᱤᱫᱴᱟᱝ ᱜᱟᱰᱟ ᱢᱮᱱᱟᱜ ᱛᱟᱞᱮᱭᱟ ᱟᱹᱛᱩᱻ ᱠᱤᱢᱛᱚ ᱞᱟᱛᱟᱨ ᱥᱮᱫ ᱨᱮ ᱛᱟᱨᱯᱚᱨᱮ ᱚᱱᱟ ᱨᱮ ᱢᱟᱴᱷ ᱨᱮ ᱦᱮᱱᱟᱜ ᱛᱟᱞᱮᱭᱟ ᱟᱫᱚ ᱟᱞᱮ ᱦᱚᱸ ᱚᱸᱰᱮ ᱠᱩᱸᱫᱽᱨᱤ ᱠᱚᱞᱮ ᱨᱚᱦᱚᱭ ᱵᱟᱲᱟ ᱟᱠᱟᱜ ᱜᱮᱭᱟ ᱟᱨ ᱱᱤᱛ ᱫᱚ ᱥᱮᱨᱢᱟ ᱡᱟᱹᱲᱤ ᱛᱮ ᱜᱟᱰᱟ ᱢᱟ ᱜᱟᱰᱟ ᱢᱟ ᱪᱮᱦᱮᱞ ᱪᱮᱯᱮᱞ ᱟᱠᱟᱱᱟ ᱛᱟᱨ ᱯᱷᱚᱞᱮ ᱯᱟᱣ ᱫᱚ ᱵᱟᱝ ᱦᱩᱭᱩᱜ ᱠᱟᱱᱟ ᱮᱢᱱᱤ ᱛᱮᱜᱮ ᱦᱩᱭᱩᱜ ᱠᱟᱱᱟ ᱠᱷᱩᱸᱫᱽᱨᱤ ᱞᱮ ᱦᱮᱸ ᱟᱯᱮ ᱫᱚ ᱚᱠᱟ ᱠᱷᱚᱱ ᱯᱮ ᱫᱟᱜ ᱚᱠᱟ ᱠᱷᱚᱱ ᱫᱟᱜ ᱚᱠᱟ ᱠᱷᱚᱱᱟᱜ ᱠᱚᱯᱮ ᱯᱟᱣᱟᱣ ᱜᱮᱭᱟ ᱛᱟᱞᱦᱮ?
ᱫᱟᱜ ᱫᱚ ᱦᱟᱸᱜ ᱢᱮᱱᱟᱜ ᱟᱠᱟᱫ ᱜᱮᱭᱟ ᱚᱱᱠᱟ ᱤᱭᱟᱹ ᱠᱚ ᱢᱮᱱᱟᱜ ᱟᱠᱟᱫ ᱜᱮᱭᱟ ᱟᱫᱚ ᱦᱟᱱᱮ ᱡᱮᱛᱩ ᱚᱱᱮ ᱠᱚᱞ ᱨᱮᱜᱮ ᱦᱟᱸᱜ ᱚᱱᱠᱟ ᱥᱟᱢᱢᱟᱨᱥᱟᱞ ᱵᱮᱱᱟᱣ ᱦᱩᱭ ᱟᱠᱟᱱᱟ ᱦᱩᱰᱤᱧ ᱧᱚᱜ, ᱟᱫᱚ ᱵᱟᱲᱜᱮ ᱠᱚᱨᱮᱱᱟᱜ ᱪᱟᱥ ᱠᱚᱫᱚ ᱮᱢᱱᱤ ᱨᱮᱱᱟᱜ ᱥᱚᱵᱡᱤ ᱠᱚᱫᱚ ᱦᱩᱭᱩᱜ ᱠᱟᱱ ᱜᱮᱭᱟ ᱤᱱᱟᱹ ᱛᱮᱜᱮ।
ᱚ ᱟᱯᱮ ᱢᱟ ᱛᱟᱞᱦᱮ ᱟᱹᱰᱤ ᱱᱟᱯᱟᱭ ᱜᱮ ᱟᱞᱮ ᱢᱟ ᱜᱟᱰᱟ ᱵᱷᱚᱨᱥᱟ ᱟᱯᱮ ᱢᱟ ᱟᱯᱮᱭᱟᱜ ᱜᱮ ᱦᱮᱱᱟᱜ ᱛᱟᱯᱮᱭᱟ ᱠᱚᱞ ᱱᱟᱯᱟᱭ ᱜᱮᱯᱮ ᱟᱞᱮ
ᱟᱫᱚ ᱚᱱᱟ ᱫᱚ ᱦᱟᱜ, ᱡᱟᱦᱟᱱᱟᱜ ᱜᱮᱢ ᱪᱟᱥ ᱫᱟᱲᱮᱭᱟᱜᱼᱟ, ᱚᱯᱥᱤᱡᱮᱱ ᱦᱚᱸ ᱾
ᱚᱻ ᱾ ᱢᱳᱴᱟ ᱢᱩᱴᱤ, ᱛᱟᱦᱚᱞᱮ ᱯᱮ, ᱟᱠᱷᱨᱤᱧ ᱜᱮᱭᱟ ᱛᱚ, ᱥᱚᱵᱽᱡᱤ ᱠᱚ ᱾
ᱦᱩᱸ ᱦᱩᱸ, ᱟᱠᱷᱨᱤᱧ ᱫᱚ ᱟᱠᱷᱨᱤᱧ ᱦᱩᱭᱩᱜ ᱜᱮᱭᱟ ᱦᱟᱸᱜ ᱾ ᱱᱤᱭᱟᱹ ᱵᱟᱨ ᱫᱚ ᱦᱟᱸᱜ, ᱪᱟᱥ ᱨᱮᱱᱟᱜ ᱯᱟᱞᱟᱱ ᱦᱩᱭ ᱟᱠᱟᱱᱟ, ᱫᱮᱠᱷᱟ ᱡᱟᱠ ᱚᱱᱟ ᱡᱟᱦᱟᱸ, ᱥᱮᱸᱫᱽᱨᱟᱞ ᱤᱛᱟᱹ, ᱚᱱᱟ ᱤᱛᱟᱹ ᱠᱷᱚᱱᱟᱜ, ᱟᱹᱣᱨᱤ ᱧᱟᱢᱚᱜᱼᱟ ᱾ ᱟᱫᱚ ᱫᱚᱠᱟᱱ ᱦᱚᱸ ᱯᱷᱳᱱ ᱦᱩᱭᱩᱜ ᱟᱠᱟᱱ ᱜᱮᱭᱟ ᱰᱮᱞᱤ ᱜᱮ, ᱡᱮ ᱛᱤᱥ ᱦᱮᱡ ᱟᱠᱟᱱᱟ ᱥᱮ ᱵᱟᱝ? ᱦᱮᱡ ᱟᱠᱟᱱᱟ ᱤᱛᱟᱹ ᱾ ᱚᱱᱤ ᱢᱮᱱᱫᱟ ᱟᱹᱣᱨᱤ ᱦᱤᱡᱩᱜᱼᱟ ᱾
ᱪᱮᱫ ᱤᱛᱟ? ᱹ ᱪᱮᱫ ᱨᱮᱱᱟᱜ ᱤᱛᱟᱹ?
ᱤᱛᱟᱹ ᱦᱟᱛᱟᱣ ᱦᱩᱭᱩᱜ ᱠᱟᱱᱟ ᱾ ᱚᱱᱮ ᱠᱟᱨᱞᱟ ᱨᱮᱱᱟᱜ ᱤᱛᱟᱹ ᱜᱮ ᱾ ᱠᱟᱨᱞᱟ ᱪᱟᱥ ᱦᱩᱭᱩᱜ ᱞᱟᱹᱜᱤᱫ, ᱠᱚᱨᱟᱣ ᱦᱩᱭᱩᱜ ᱞᱟᱹᱜᱤᱫᱼᱟ ᱾ ᱚᱱᱟ ᱨᱮᱭᱟᱜ ᱤᱛᱟᱹ ᱜᱮ ᱦᱟᱸᱜ ᱾
ᱟᱪᱪᱷᱟ, ᱠᱟᱨᱞᱟ ᱥᱟᱶᱛᱮ ᱟᱨ ᱡᱟᱦᱟᱸ ᱱᱟᱜ ᱚᱱᱠᱟ? ᱟᱨ ᱞᱟᱹᱭ ᱮᱫᱟᱹᱧ ᱜᱚᱝᱠᱮ, ᱠᱟᱨᱞᱟ ᱥᱟᱶᱛᱮ ᱟᱨ ᱡᱟᱦᱟᱱᱟᱜ, ᱚᱱᱟ ᱚᱲᱟᱜ ᱢᱟᱪᱟ ᱨᱮᱜᱮ ᱡᱟᱦᱟᱱᱟᱜ ᱨᱚᱦᱚᱭ ᱵᱟᱝ ᱜᱟᱱᱚᱜᱼᱟ, ᱢᱤᱫ ᱥᱟᱶᱛᱮ ᱾ ᱛᱮ ᱡᱟᱦᱟᱸᱱᱟᱜ?
ᱦᱩᱸ ᱦᱩᱸ, ᱦᱳᱭ ᱜᱟᱱᱚᱜ ᱜᱮᱭᱟ ᱾ ᱟᱫᱚ ᱱᱤᱭᱟᱹ ᱥᱤᱡᱮᱱ ᱨᱮ ᱦᱟᱸᱜ ᱾ ᱢᱟᱪᱟ ᱨᱮᱫᱚ ᱡᱚᱛᱚ ᱤᱭᱟᱹ ᱜᱮ, ᱵᱷᱟᱜᱤ ᱦᱩᱭᱩᱜᱼᱟ ᱾ ᱡᱟᱦᱟᱱᱟᱜ ᱜᱮᱢ ᱪᱟᱥᱟ, ᱢᱟᱪᱟ ᱨᱮᱫᱚ ᱵᱷᱟᱜᱮ ᱦᱩᱭᱩᱜᱼᱟ ᱾
ᱦᱮᱸ ᱾
ᱡᱟᱦᱟᱸ ᱢᱟᱪᱟ ᱨᱮ ᱤᱭᱟᱹ ᱜᱟᱱᱚᱜᱼᱟ ᱾ᱪᱟᱥ ᱜᱟᱱᱚᱜᱼᱟ ᱚᱱᱠᱟ ᱫᱚ ᱚᱱᱠᱟᱱᱟᱜ ᱠᱚᱫᱚ ᱾
ᱦᱚᱸ ᱾
ᱟᱫᱚ ᱢᱟᱪᱟ ᱨᱮᱜᱮ ᱵᱷᱟᱜᱮ ᱦᱩᱭᱩᱜᱼᱟ ᱢᱟᱪᱟ ᱨᱮ ᱫᱚ ᱦᱟᱸᱜ, ᱡᱚᱼᱵᱤᱞᱤ ᱠᱚ ᱵᱷᱟᱜᱮ ᱛᱟᱦᱮᱱᱟ ᱾ ᱵᱟᱝ ᱱᱚᱥᱴᱚ ᱜᱚᱫᱚᱜᱼᱟ ᱾ ᱵᱟᱠᱷᱟᱱ ᱦᱟᱸᱜ, ᱚᱛ ᱨᱮᱢᱟ ᱦᱟᱸᱜ, ᱚᱱᱟ ᱫᱟᱜ ᱦᱟᱥᱟ ᱛᱮ ᱥᱮᱬᱟ ᱜᱚᱫᱚᱜᱼᱟ ᱾ ᱟᱨ ᱡᱚ ᱠᱚᱦᱚᱸ ᱩᱱᱟᱹᱜ, ᱯᱩᱥᱴᱚᱣ ᱵᱟᱝ ᱛᱟᱦᱮᱱᱟ? ᱟᱫᱚ, ᱢᱤᱫ ᱵᱚᱪᱷᱚᱨ, ᱵᱷᱟᱜᱤ ᱴᱷᱤᱠᱮᱢ, ᱢᱟᱪᱟ ᱠᱮᱴᱮᱡ ᱞᱮᱠᱷᱟᱡ, ᱛᱟᱦᱚᱞᱮ ᱦᱟᱸᱜ, ᱚᱱᱟ ᱫᱚ ᱢᱟᱪᱟ ᱚᱱᱟ ᱪᱟᱥ ᱠᱚ, ᱯᱩᱨᱟᱹᱣ ᱮᱱᱟ ᱟᱵᱟᱨ ᱚᱱᱟ, ᱯᱚᱨᱮ ᱟᱵᱟᱨ ᱮᱴᱟᱜ, ᱮᱢ ᱪᱟᱥ ᱫᱟᱲᱮᱭᱟᱜᱼᱟ, ᱚᱱᱟ ᱢᱟᱪᱟ ᱨᱮᱜᱮ ᱾ ᱢᱟᱪᱟ ᱫᱚ ᱱᱷᱟᱜ, ᱚᱱᱠᱟ ᱜᱮ ᱛᱟᱦᱮᱱᱟ ᱵᱟᱝ ᱪᱤᱠᱟᱼᱟ ᱾
ᱢᱟᱪᱟ ᱫᱚ, ᱥᱚᱠ-ᱥᱚᱠᱛᱚ ᱜᱮ ᱛᱟᱸᱦᱮᱱᱟ, ᱦᱮᱸ ᱵᱟᱝ?
ᱦᱩᱸ, ᱦᱩᱸ ᱾
ᱟᱨ ᱛᱟᱦᱚᱞᱮ, ᱜᱚᱝᱠᱮ ᱚᱱᱟ ᱢᱟᱪᱟ ᱨᱮᱫᱚ, ᱟᱢᱫᱚ ᱡᱩᱫᱤ ᱡᱟᱦᱟᱱᱟᱜ ᱜᱮ, ᱵᱤᱥᱤᱢ ᱮᱢᱟᱜᱼᱟ ᱛᱟᱦᱚᱞᱮ? ᱚᱠᱟ ᱞᱮᱠᱟ ᱠᱟᱛᱮ ᱵᱤᱥᱮᱢ ᱮᱢ ᱚᱪᱚ ᱮ, ᱟᱫᱚ ᱦᱳ? ᱵᱤᱥᱼᱮᱢ ᱠᱚ ᱾ ᱜᱚᱝᱠᱮ ᱡᱩᱫᱤ ᱵᱤᱥᱮᱢ ᱮᱢᱟ, ᱟᱢ ᱢᱟᱪᱟ ᱨᱮ ᱛᱟᱦᱚᱞᱮ, ᱚᱠᱟ ᱞᱮᱠᱟᱛᱮ? ᱵᱤᱥᱮᱢ ᱮᱢᱟ, ᱚᱱᱟ ᱨᱮᱫᱚ ᱞᱟᱛᱟᱨ ᱛᱮᱢ, ᱵᱚᱞᱚᱱᱟ ᱥᱮ, ᱾?
ᱚᱱᱟ ᱫᱚ, ᱾
ᱢᱟᱪᱟ ᱨᱮᱫᱚ ᱦᱩᱰᱤᱧ ᱧᱚᱜ ᱨᱮᱜᱮ, ᱡᱟᱸᱦᱟ ᱜᱚᱸᱰᱟ ᱢᱮᱱᱟᱜ-ᱟ᱾᱾ ᱜᱚᱸᱰᱟ ᱨᱮᱜᱮ ᱮᱢ, ᱦᱩᱭᱩᱜ-ᱟᱱᱟᱜ ᱫᱟᱨᱮ ᱠᱚᱨᱮ ᱮᱢ ᱞᱮᱠᱷᱟᱱ ᱦᱚ, ᱸ ᱵᱟᱝ ᱜᱟᱱᱚᱜ-ᱟ᱾
ᱚᱱᱠᱟ ᱱᱟᱜ ᱤᱭᱟᱹ ᱠᱟᱫᱚ, ᱾
ᱚᱻ ᱾
ᱟᱫᱚ ᱦᱟᱸᱜ ᱮᱢᱱᱤ ᱡᱩᱫᱤ, ᱥᱟᱠᱟᱢ ᱠᱚᱨᱮᱱᱟᱜ ᱛᱟᱸᱦᱮᱱ ᱠᱷᱟᱱ ᱫᱚ, ᱚᱱᱠᱟ ᱵᱷᱟᱵᱛᱮ ᱤᱭᱟᱹᱭ ᱦᱩᱭᱩᱜ-ᱟ, ᱚᱱᱟ ᱠᱚᱫᱚ ᱾ ᱢᱮᱱᱠᱷᱟᱱ, ᱦᱩᱰᱤᱧ ᱡᱚᱠᱷᱚᱱ ᱛᱟᱸᱦᱮᱱᱟ ᱥᱮ, ᱮᱴᱟᱜ ᱡᱟᱸᱦᱟ ᱠᱚ ᱮᱢᱟᱜ ᱠᱟᱱᱟ, ᱮᱴᱟᱜ ᱮᱴᱟᱜ ᱨᱟᱱ ᱠᱚ ᱾ ᱚᱱᱟ ᱠᱚᱫᱚ, ᱜᱚᱸᱰᱟ ᱨᱮᱜᱮ ᱮᱢ ᱦᱩᱭᱩᱜ ᱠᱟᱱᱟ, ᱦᱩᱰᱤᱧ ᱧᱚᱜ ᱨᱮᱫᱚ ᱱᱷᱟᱸᱜ ᱾,
ᱡᱩᱫᱤ ᱦᱟᱱᱟ ᱢᱟᱨᱟᱝ ᱥᱯᱮᱨᱮ ᱢᱮᱥᱤᱱ ᱛᱮ ᱡᱩᱫᱤ ᱥᱟᱭᱤᱰ ᱠᱷᱚᱱᱟᱜ ᱮᱢᱟᱜ-ᱟ ᱾ ᱵᱟᱝ ᱜᱟᱱᱚᱜ-ᱟ? ᱚᱱᱠᱟ ᱠᱟᱛᱮ ᱾
ᱦᱮᱸ ᱦᱮᱸ, ᱜᱟᱱᱚᱜ-ᱟ ᱾ ᱟᱫᱚ ᱚᱱᱠᱟᱱᱟᱜ ᱦᱟᱸᱜ ᱡᱚᱠᱷᱚᱱ ᱢᱟᱨᱟᱝᱚᱼᱟ ᱫᱟᱨᱮ ᱠᱚᱦᱚ, ᱸ ᱚᱱᱠᱟᱱᱟᱜ ᱨᱳᱜᱽ ᱠᱚ ᱥᱮ ᱚᱱᱠᱟᱱᱟᱜ, ᱾ ᱛᱤᱡᱩ ᱠᱚ ᱡᱚᱢ ᱠᱷᱟᱱ, ᱛᱚᱠᱷᱚᱱ ᱫᱚ ᱮᱢᱟ ᱦᱟᱜ ᱦᱩᱭᱩᱜ-ᱟ, ᱾ ᱚᱱᱠᱟᱱᱟᱜ ᱛᱮᱜᱮ, ᱟᱫᱚ ᱦᱟᱸᱜ ᱰᱨᱮᱱ ᱢᱟ ᱛᱟᱸᱦᱮᱱ ᱜᱮᱭᱟ, ᱟᱫᱚ ᱦᱟᱸᱜ, ᱛᱤᱦᱤᱧ ᱜᱟᱯᱟ ᱢᱟ ᱡᱮ ᱦᱮᱛᱩ ᱫᱟᱜ ᱮᱫᱟᱭ ᱟᱫᱚ ᱦᱟᱸᱜ, ᱱᱚᱜ-ᱚᱭ ᱪᱮᱛᱟᱱ ᱨᱮᱫᱚ, ᱦᱟᱱᱛᱮ ᱱᱟᱛᱮ ᱠᱷᱚᱱ ᱦᱟᱥᱟ ᱨᱟᱠᱟᱵ ᱠᱟᱛᱮ ᱚᱸᱰᱮ ᱚᱪᱚ ᱦᱩᱭ ᱟᱠᱟᱱ, ᱟᱨᱠᱤ ᱪᱮᱛᱟᱱ ᱧᱚᱜ, ᱡᱮᱱᱚ ᱛᱟᱸᱦᱮᱱ ᱫᱟᱜ, ᱾ ᱡᱮᱱᱚ ᱵᱟᱭ ᱧᱟᱢᱟ, ᱚᱱᱠᱟ ᱵᱷᱟᱵᱛᱮ ᱦᱟᱸᱜ, ᱠᱚᱨᱟᱣ ᱦᱩᱭ ᱟᱠᱟᱱᱟ᱾ ᱾
ᱚᱻ ᱟᱪᱪᱷᱟ, ᱟᱪᱪᱷᱟ ᱾
ᱛᱮᱦᱮᱧ ᱜᱟᱯᱟ ᱢᱟ ᱦᱟᱸᱜ, ᱫᱟᱜ ᱤᱫᱤᱜ ᱠᱟᱱ ᱜᱮᱭᱟ ᱫᱟᱜ, ᱦᱮᱸ ᱴᱷᱤᱠ ᱜᱮᱭᱟ ᱢᱟ ᱦᱮᱸ ᱦᱮᱸ ᱦᱮᱸ᱾
ᱴᱷᱤᱠ ᱜᱮᱭᱟ ᱜᱚᱝᱠᱮ ᱦᱮᱸ ᱢᱟ,
ᱦᱩᱸ ᱦᱩᱸ ᱴᱷᱤᱠ ᱜᱮᱭᱟ,